ᱦᱩᱸ ᱦᱮᱞᱳ
ᱦᱮᱸ ᱜᱚᱝᱠᱮ ᱨᱚᱲ ᱵᱤᱱ ᱟᱸᱡᱚᱢᱮᱜᱼᱟ ᱛᱚ ᱟᱹᱞᱤᱧᱟᱜ?
ᱦᱟᱸ ᱟᱸᱡᱚᱢ ᱡᱚᱦᱟᱨ ᱜᱚᱝᱠᱮ᱾
ᱦᱮᱸ ᱟᱪᱪᱷᱟ ᱦᱮᱸ ᱡᱚᱦᱟᱨ ᱜᱮ ᱥᱟᱹᱜᱩᱱ ᱥᱮᱛᱟᱜ ᱛᱚᱵᱮ ᱾ ᱛᱚ ᱫᱟᱹᱛᱟᱹᱱᱤ ᱠᱚᱫᱚ ᱦᱩᱭ ᱱᱟ ᱥᱮ ᱟᱹᱨᱤᱜᱼᱟ?
ᱦᱳᱭ ᱠᱟᱱᱟ ᱜᱚᱝᱠᱮ ᱥᱮᱛᱟᱜ ᱨᱮ᱾ ᱞᱟᱹᱭ ᱮᱫᱟᱞᱤᱧ ᱵᱟᱲᱟ ᱜᱮᱭᱟᱵᱮᱱ ᱛᱮ ᱵᱟᱝ?
ᱦᱮᱸ ᱱᱟᱯᱟᱭ ᱵᱟᱲᱟ ᱜᱮ ᱱᱤᱭᱟᱹ ᱜᱷᱟᱹᱲᱤᱡ ᱫᱚ, ᱠᱟᱹᱡ ᱠᱟᱹᱡ ᱢᱟᱫᱟ ᱢᱟᱫᱟ ᱠᱟᱹᱡ ᱠᱟᱹᱡ ᱵᱩᱡᱷᱟᱹᱜ ᱠᱟᱱᱟ ᱛᱚ ᱫᱟᱜ ᱠᱚᱨᱮ ᱠᱟᱹᱡ ᱞᱚᱦᱚᱫ ᱵᱟᱲᱟ ᱦᱩᱭᱱᱟ᱾
ᱚ, ᱛᱟᱦᱞᱮ ᱫᱚᱢᱮ ᱡᱟᱹᱯᱩᱫ ᱫᱟ ᱥᱮ ᱪᱮᱫ ᱜᱚᱝᱠᱮ ᱟᱯᱮ ᱥᱮᱫ?
ᱦᱮᱸ ᱜᱚᱝᱠᱮ ᱱᱚᱜᱼᱚᱭ ᱱᱤᱛᱚᱜ ᱫᱚᱢᱮ ᱡᱩᱨ ᱟᱠᱟᱫᱼᱟᱭ ᱱᱤᱛᱚᱜ ᱵᱤᱨᱟᱴ ᱨᱟᱜᱤ᱾
ᱚᱻ ᱦᱮᱸ ᱛᱟᱦᱞᱮ ᱦᱩᱲᱩ ᱠᱚᱵᱮᱱ ᱨᱚᱦᱚᱭ ᱵᱟᱲᱟᱭᱫᱟ ᱵᱟᱝ?
ᱦᱩᱲᱩ ᱠᱚᱫᱚ ᱨᱚᱦᱚᱭ ᱵᱟᱲᱟ ᱦᱩᱭᱩᱜ ᱠᱟᱱᱟ ᱵᱟᱹᱭᱦᱟᱹᱲ ᱠᱚᱨᱮᱱᱟᱜ ᱫᱚ ᱾
ᱚᱸ ᱚᱱᱟ ᱜᱚᱝᱠᱮ ᱟᱫᱚ ᱟᱵᱮᱱ ᱥᱮᱫ ᱫᱚ ᱡᱟᱹᱥᱛᱤ ᱜᱮ ᱫᱟᱜ ᱟᱠᱟᱫᱟ ᱡᱟᱹᱱᱤᱡ ᱵᱟᱝ?
ᱦᱮᱸ ᱡᱟᱹᱥᱛᱤ ᱫᱚ ᱡᱟᱹᱥᱛᱤ ᱜᱮ ᱟᱫᱚ ᱜᱷᱩᱴᱩ ᱠᱚᱫᱚ ᱟᱹᱣᱨᱤ ᱯᱮᱨᱮᱡᱚᱜᱼᱟ ᱦᱟᱸᱜ ᱾ ᱱᱤᱛᱚᱜᱼ ᱟ ᱦᱟᱸᱜ ᱛᱮᱦᱮᱧ ᱛᱮ ᱟᱹᱰᱤ ᱨᱟ. ᱜᱤᱯ ᱫᱟᱜ ᱮᱫᱟᱭ ᱦᱚᱞᱟ ᱢᱟᱦᱫᱮᱨ ᱚᱯᱷ ᱛᱟᱦᱮᱸ ᱠᱟᱱᱟ ᱛᱚ
ᱚ ᱦᱮᱸ ᱦᱮᱸ ᱦᱮᱸ ᱱᱚᱛᱮ ᱦᱚᱸ ᱨᱤᱢᱤᱞ ᱫᱚ ᱨᱤᱢᱤᱞ ᱜᱮᱭᱟ ᱫᱟᱜ ᱫᱚ ᱟᱹᱣᱨᱤ ᱡᱚᱨᱚᱜᱼᱟ ᱛᱮᱦᱮᱧ ᱫᱚ ᱠᱤ
ᱚ ᱟᱯᱮᱥᱮᱫ
ᱦᱮᱸ ᱦᱮᱸ ᱟᱫᱚ ᱥᱮᱫ
ᱚ
ᱛᱟᱦᱚᱞᱮ ᱪᱟ ᱱᱟᱥᱛᱟ ᱠᱚ ᱦᱩᱭ ᱟᱠᱟᱱᱟ ᱥᱮ ᱵᱟᱝ ᱜᱚᱝᱠᱮ
ᱪᱟ ᱱᱟᱥᱛᱟ ᱠᱚᱫᱚ ᱟᱹᱣᱨᱤᱭᱟ ᱱᱚᱜᱼᱚᱭ ᱢᱟᱱᱮ ᱦᱟᱜ ᱵᱮᱨᱮᱫ ᱵᱟᱲᱟ ᱫᱟᱹᱛᱱᱤ ᱠᱚᱫᱚ ᱦᱩᱭ ᱪᱟᱱᱟᱪ ᱛᱟᱠ ᱫᱚ ᱟᱣᱨᱤᱭᱟᱜ-ᱟ
ᱚ ᱦᱮᱸ ᱛᱚ ᱛᱟᱦᱚᱞᱮ ᱜᱚᱝᱠᱮ ᱪᱟᱥ ᱫᱚ ᱪᱮᱫ ᱛᱮᱵᱮᱱ ᱪᱟᱥ ᱮᱜ-ᱟ ᱴᱟᱠᱴᱟᱨ ᱥᱮ ᱰᱟᱹᱝᱨᱤ ᱠᱚᱵᱮᱱ ᱫᱚᱦᱚ ᱟᱠᱟᱫ ᱠᱚᱣᱟ
ᱰᱟᱝᱨᱤ ᱠᱚᱫᱚ ᱛᱟᱦᱮᱸ ᱫᱚᱠᱚ ᱛᱟᱦᱮᱸ ᱠᱟᱱᱟ ᱰᱟᱝᱨᱤ ᱫᱚ ᱵᱟᱠᱚ ᱛᱟᱦᱮᱸ ᱠᱟᱱᱟ ᱩᱱᱠᱩ ᱠᱟᱰᱟ ᱠᱚ ᱛᱟᱦᱮᱸ ᱠᱟᱱ ᱛᱟᱞᱮᱭᱟ ᱠᱟᱰᱟ ᱵᱮᱱ ᱧᱮᱞ ᱟᱠᱟᱫ ᱠᱚᱣᱟ
ᱦᱮᱸ ᱜᱚᱝᱠᱮ
ᱩᱱᱠᱩ ᱜᱟᱰᱟ ᱜᱮᱠᱚ ᱛᱟᱦᱮᱸ ᱠᱟᱱᱟ ᱤᱧ ᱦᱚᱸ ᱠᱟᱰᱟ ᱦᱚᱸ ᱱᱚᱜ-ᱚᱭ ᱡᱟᱹᱯᱩᱫ ᱨᱮ ᱟᱫᱷᱟ ᱟᱠᱷᱨᱤᱧ ᱵᱟᱲᱟ ᱦᱩᱭ ᱮᱱᱟ ᱟᱹᱰᱤ ᱫᱤᱱ ᱨᱮ ᱩᱝᱠᱩ ᱡᱚᱢᱟᱜ ᱮᱢᱟ ᱠᱚ ᱦᱳᱭᱳᱜᱼᱟ ᱛᱚ, ᱮᱠᱞᱟ ᱮᱠᱞᱟ ᱦᱚᱲ ᱛᱚ
ᱚᱱᱟᱜᱮ ᱡᱟᱞᱟ ᱫᱚ ᱟᱨᱠᱤ ᱦᱮᱸ ᱡᱤᱱᱤᱥ ᱫᱚᱦᱚ ᱫᱚ ᱵᱩᱡᱷᱟᱹ ᱟ ᱛᱚ ᱜᱚᱝᱠᱮ ᱟᱫᱚ ᱡᱤᱱᱤᱥ ᱡᱟᱦᱟᱸᱭ ᱧᱮᱞ ᱠᱚ ᱚᱱᱟᱨᱮᱱ ᱦᱚᱲ ᱛᱚ ᱞᱟᱜᱟᱜᱼᱟ ᱥᱮ
ᱦᱮᱸ ᱟᱨ ᱛᱚᱞ ᱫᱚᱦᱚ ᱠᱟᱭ ᱦᱚᱸᱛᱚ ᱵᱟᱝ ᱜᱟᱱᱚᱜᱼᱟ ᱡᱚᱢᱟᱜ ᱛᱚ ᱮᱢᱟᱭ ᱦᱩᱭᱩᱜ-ᱟ ᱥᱮ
ᱦᱮᱸ ᱦᱮᱸ ᱚᱱᱟ ᱢᱟ ᱠᱟᱛᱷᱟ ᱠᱟᱱ ᱜᱮᱭᱟ ᱟᱨ ᱠᱟᱰᱟ ᱫᱚ ᱵᱟᱝᱢᱟ ᱫᱚᱢᱮᱜ ᱠᱚ ᱡᱚᱢ ᱫᱚ ᱜᱚᱝᱠᱮ ᱵᱟᱠᱚ ᱵᱤᱞ ᱞᱟᱹᱜᱤᱫᱚᱜᱼᱟ ᱩᱱᱠᱩ ᱫᱚ ᱵᱟᱝ
ᱯᱩᱨᱟ. ᱡᱩᱲᱤ ᱡᱩᱲᱤ ᱯᱩᱨᱟ. ᱪᱮᱷᱟᱟᱬᱮ ᱞᱤᱧ ᱟ. ᱜᱩ ᱠᱮᱫ ᱛᱟᱠᱚᱣᱟ
ᱦᱮᱸ ᱦᱮᱸ ᱦᱮᱸ ᱟᱨ ᱠᱤᱱᱛᱩ ᱞᱟᱹᱭ ᱟᱠᱚ ᱠᱟᱰᱟ ᱱᱟᱦᱮᱞ ᱛᱮ ᱡᱟᱦᱟᱸ ᱥᱤᱭᱳᱜ ᱚᱱᱟ ᱟᱱᱟ ᱞᱮᱠᱟ ᱟᱨᱟᱢ ᱫᱚ ᱵᱟᱹᱱᱩᱜᱼᱟ ᱚᱱᱠᱟ ᱵᱟᱝ
ᱦᱮᱸ ᱚᱱᱟ ᱞᱮᱠᱟ ᱟᱨᱟᱢ ᱫᱚ ᱵᱟ. ᱱᱩᱜ-ᱟ ᱟᱨ ᱜᱚᱦᱚᱰ ᱦᱚᱸ ᱟᱹᱰᱤ ᱟᱹᱰᱤ ᱟᱸᱴᱠᱤᱱ ᱜᱚᱦᱚᱰ ᱫᱟᱲᱮᱭᱟᱜ ᱛᱟᱦᱮᱸ
ᱦᱮᱸ ᱦᱮᱸ ᱥᱮᱛᱟᱜ ᱨᱮ ᱵᱮᱱ ᱡᱚᱲᱟᱣ ᱠᱟᱭᱟ ᱠᱚᱱᱚ ᱪᱟᱵᱚᱱᱟ ᱥᱟᱨᱟᱫᱤᱱ ᱵᱮᱱ ᱟᱭᱥᱤᱭᱟᱜ ᱨᱟᱜ ᱩᱱᱤ ᱫᱚ ᱪᱮᱫ ᱦᱚᱸ ᱵᱟᱭ ᱞᱟᱹᱭ ᱵᱟᱲᱟᱭᱟ
ᱦᱮᱸ ᱪᱮᱫ ᱦᱚᱸ ᱵᱟᱭ ᱞᱟ. ᱭ ᱵᱟᱲᱟ ᱟᱫᱚ ᱟᱞᱮᱨᱮᱱ ᱠᱟᱰᱟ ᱫᱚ ᱩᱱᱟᱹᱜ ᱫᱚ ᱢᱟᱱᱮ ᱵᱟᱠᱚ ᱵᱚᱫᱢᱟᱥ-ᱟ ᱛᱚ ᱵᱚᱫᱢᱟᱥ ᱜᱤᱭᱟ ᱟᱞᱤᱧ ᱨᱮᱱ ᱫᱚ ᱠᱚ ᱟᱨᱟᱢ ᱥᱮ ᱜᱤᱧ ᱛᱟᱲᱟᱢ ᱟᱠᱟᱜᱼᱟ ᱟᱨᱟᱢ ᱟᱱᱡ ᱥᱮ ᱥᱟᱨᱟ ᱫᱤᱱᱮᱢ ᱥᱤ ᱛᱠᱤᱨ ᱦᱚᱸ ᱴᱷᱤᱠ ᱜᱮᱭᱟ ᱟᱬᱜᱚᱢ ᱠᱚᱨᱮ ᱦᱚᱸ
ᱚᱱᱟᱜᱮ ᱜᱝᱠᱮ ᱞᱟᱦᱟ ᱛᱮᱫᱚ ᱢᱟᱱᱮ ᱟᱵᱚᱨᱮᱱ ᱦᱟᱯᱲᱟᱢ ᱠᱚᱫᱚ ᱢᱟᱱᱮ ᱠᱟᱰᱟ ᱠᱚᱜᱮ ᱵᱤᱥᱤ ᱠᱚ ᱫᱚᱦᱚ ᱠᱟᱛᱟᱭᱟ ᱟᱨᱠᱤ ᱩᱝᱠᱩ ᱫᱚ ᱢᱟᱱᱮ ᱦᱚᱲ ᱞᱮᱠᱟᱜᱮ ᱡᱮᱢᱚᱱ ᱡᱚᱠᱷᱚᱱ ᱜᱮᱢ ᱢᱮᱛᱟᱭᱟ ᱡᱚᱲᱟᱣ ᱡᱚᱲᱟᱣ ᱠᱮᱫᱟ ᱥᱟᱨᱟᱫᱤᱱ ᱥᱤ ᱵᱤᱱ ᱢᱮᱛᱟᱭᱟ ᱥᱟᱨᱟᱫᱤᱱ ᱜᱮ ᱥᱤᱭ ᱟᱵᱤᱱᱟᱣ ᱵᱟᱝ ᱦᱮᱸ ᱟᱫᱚ ᱞᱟᱦᱟᱛᱮᱱ ᱠᱚᱫᱚ ᱢᱟᱱᱮ ᱟᱵᱚᱨᱮᱱ ᱦᱟᱯᱲᱟᱢ ᱠᱚᱫᱚ ᱟᱨᱠᱤ ᱪᱮᱫᱠᱟᱱ ᱟᱵᱚ ᱡᱮᱢᱚᱱ ᱵᱟᱦᱨᱮ ᱠᱟᱹᱢᱤ ᱵᱚᱱ ᱪᱟᱞᱟᱜᱼᱟ ᱯᱚᱭᱥᱟ ᱨᱳᱡᱽᱜᱟᱨ ᱫᱚ ᱚᱲᱟᱜ ᱨᱮᱜᱮ ᱛᱟᱦᱮᱱ ᱛᱮ ᱩᱱᱠᱩ ᱠᱚᱫᱚ ᱚᱲᱟᱜ ᱠᱚᱨᱮ ᱜᱮᱮᱴ ᱪᱟᱥᱵᱟᱥ ᱠᱚᱨᱟᱣ ᱚᱱᱟᱛᱮ ᱢᱟᱱᱮ ᱩᱱᱠᱩ ᱫᱚ ᱧᱮᱞ ᱨᱮᱱ ᱦᱚᱲ ᱠᱚᱠᱚ ᱛᱟᱦᱮᱸ ᱠᱟᱱᱟ ᱟᱹᱛᱤᱧ ᱵᱤ ᱠᱚᱣᱟ ᱠᱚ ᱵᱟᱝ
ᱦᱮᱸ ᱟᱛᱤᱧ ᱵᱤᱨ ᱜᱤᱭᱟ. ᱠᱚ ᱩᱱᱠᱩ ᱫᱚᱢ ᱟᱲᱟᱜ ᱠᱟᱭᱟ ᱯᱩᱨᱟᱹ ᱟᱨᱟᱢ ᱥᱮ ᱟᱛᱤᱧ ᱡᱟᱝ ᱟᱭ ᱩᱱᱠᱩ ᱫᱚ
ᱟᱨᱟᱢ ᱥᱮ ᱜᱟᱰᱟ ᱫᱷᱟᱨᱮ ᱨᱮ ᱤᱫᱤ ᱠᱟᱛᱮᱫ ᱟᱲᱟᱜ ᱠᱟᱜ ᱵᱮᱱ ᱵᱟᱥ
ᱦᱩᱸ ᱟ ᱟᱹᱞᱤᱧ ᱨᱮᱱ ᱠᱟᱰᱟ ᱫᱚ ᱦᱟᱸᱜ ᱠᱷᱟᱹᱞᱤ ᱞᱤᱧ ᱱᱚᱜ ᱱᱚᱝᱠᱟᱚᱣᱟ ᱟᱫᱚ ᱚᱲᱟᱜ ᱛᱮᱜᱮ ᱠᱚ ᱦᱤᱡᱩᱜᱼᱟ ᱚᱸᱡ ᱚᱸᱡ ᱚᱱᱠᱟᱞᱤᱧ ᱦᱚᱦᱣᱟᱚᱣᱟ ᱟᱫᱚ ᱚᱱᱠᱟ ᱛᱮᱠᱚ ᱦᱤᱡᱩᱜᱼᱟ ᱟᱨᱠᱤ
ᱢᱟᱱᱮ ᱟᱹᱰᱤ ᱡᱳᱨ ᱵᱮᱱ ᱵᱚᱥ ᱟᱠᱟᱫ ᱠᱚᱣᱟ ᱟᱨᱠᱤ ᱵᱟᱝ
ᱟᱹᱰᱤ ᱡᱳᱨ ᱢᱟᱱᱮ ᱚᱠᱟᱞᱤᱧ ᱵᱚᱥ ᱞᱮᱫ ᱛᱟᱦᱮᱸᱱᱟ
ᱠᱷᱨᱤᱝ ᱜᱮ ᱵᱚᱨᱥᱟ ᱯᱚᱨᱮ ᱵᱚᱱ ᱟᱹᱠᱷᱨᱤᱝ ᱠᱮᱠᱤᱱᱟ ᱛᱚ
ᱟᱫᱚ ᱜᱚᱝᱠᱮ ᱦᱚᱸ ᱛᱟᱨᱯᱚᱨᱮ ᱦᱟᱸᱜ ᱚᱲᱟᱜ ᱠᱚᱦᱚᱸ ᱨᱟᱹᱯᱩᱫ ᱮᱱ ᱛᱟᱞᱮᱭᱟ᱾ ᱟᱨ ᱛᱟᱦᱚᱞᱮ ᱦᱟᱸᱜ, ᱫᱚᱦᱚ ᱠᱚᱨᱮᱱᱟᱜ ᱦᱟᱸᱜ, ᱾ ᱠᱟᱹᱡ ᱦᱟᱸᱜ ᱚᱥᱩᱵᱤᱫᱷᱟᱱᱟ᱾ ᱛᱚᱲᱟ ᱟᱹᱠᱷᱨᱤᱧ ᱦᱩᱭᱩᱜ ᱠᱟᱱᱟ ᱟᱫᱚ᱾ ᱟᱹᱰᱤᱞᱤᱧ ᱠᱩᱥᱤᱭᱟᱠᱤᱱ ᱛᱟᱦᱮᱸᱱᱟ ᱟᱨᱠᱤ᱾ ᱟᱫᱚ ᱵᱟᱝ ᱟᱹᱨᱤᱧ ᱞᱟᱹᱭ ᱦᱩᱭᱩᱜ ᱠᱟᱱ ᱛᱟᱦᱮᱸᱱᱟ᱾ ᱟᱫᱚ ᱟᱹᱟᱹᱧ ᱦᱩᱭᱱᱟ᱾
ᱦᱮᱸ, ᱜᱚᱝᱠᱮ ᱩᱱᱠᱩ ᱠᱚᱫᱚ ᱥᱚᱠᱮᱨᱤ ᱡᱤᱱᱤᱥ ᱛᱚ᱾ ᱵᱟᱹᱦᱩ ᱱᱤᱡᱮᱨᱮᱱ ᱚᱲᱟᱜ ᱜᱚᱝᱠᱮ ᱵᱚᱨᱚᱝ ᱩᱱᱟᱹᱜ ᱵᱟᱵᱮᱱ ᱜᱟᱡᱚᱭᱟ ᱩᱱᱠᱩ ᱩᱱᱟᱹᱜ ᱵᱟᱝ ᱜᱟᱡᱚᱣᱟ᱾
ᱦᱮᱸ, ᱟᱨ ᱫᱤᱱᱜᱮ ᱟᱴᱟ ᱠᱚᱞᱤᱧ ᱮᱢᱟ ᱠᱚ ᱛᱟᱦᱮᱸᱱᱟ ᱠᱷᱳᱞ ᱠᱚ᱾ ᱵᱟᱱᱟ ᱦᱚᱲᱜᱮ ᱫᱚᱢᱮᱞᱤᱧ ᱪᱷᱟᱹᱳ ᱞᱮᱫ ᱠᱤᱱ ᱛᱟᱦᱮᱸᱧ᱾
ᱚ, ᱛᱟᱦᱚᱞᱮ ᱱᱤᱛᱳ ᱫᱚ ᱪᱟ ᱫᱚ ᱴᱨᱟᱠᱴᱟᱨ ᱛᱮᱜᱮ ᱥᱮ ᱜᱚᱝᱠᱮ?
ᱦᱮᱸ ᱱᱤᱛᱳᱜ ᱫᱚ ᱪᱟᱥ ᱫᱚ ᱴᱟᱠᱴᱟᱨ ᱛᱮᱜᱮ ᱦᱩᱭᱩᱜ ᱛᱟᱵᱚᱱᱟ ᱦᱜ᱾ ᱴᱨᱟᱠᱴᱟᱨ ᱠᱚ ᱯᱟᱴᱤᱞᱟᱨ ᱠᱚ ᱦᱤᱡᱩᱜ ᱠᱟᱱᱟ ᱛᱚ᱾ ᱦᱮᱸ ᱟᱞᱮ ᱥᱮᱫ ᱫᱚ ᱡᱚᱠᱷ ᱛᱚᱠᱷᱚᱱ ᱧᱟᱢᱚᱜᱼᱟ ᱴᱟᱠᱴᱟᱨ ᱫᱚ᱾
ᱛᱟᱦᱚᱞᱮ ᱫᱚ ᱚᱱᱟ ᱞᱟᱹᱭ ᱠᱟᱱᱟ ᱪᱟᱯ ᱫᱚ ᱵᱟᱹᱱᱩᱜᱼᱟ᱾ ᱚᱱᱠᱟ ᱟᱞᱮ ᱥᱮᱫ ᱫᱚᱮ, ᱴᱟᱠᱴᱟᱨ ᱨᱮᱱᱟᱜ ᱠᱟᱹᱴᱤᱡ ᱯᱨᱚᱵᱞᱮᱢ ᱟᱨᱠᱤ᱾
ᱚ ᱟᱯᱮ ᱥᱮᱫ ᱫᱚ ᱵᱟᱝ?
ᱦᱮᱸ ᱢᱟᱱᱮ, ᱴᱨᱟᱠᱴᱟᱨ ᱠᱚᱢ ᱜᱮᱭᱟ ᱟᱨᱠᱤ ᱵᱷᱟᱜ ᱨᱮ᱾ ᱥᱟᱵ ᱠᱟᱜ ᱵᱮᱱ ᱢᱤᱫᱴᱮᱱ ᱵᱟᱨᱭᱟ ᱢᱮᱱᱟᱜᱼᱟ ᱟᱨᱠᱤ᱾ ᱦᱟᱹᱱᱤ ᱦᱟᱱᱛᱮ ᱨᱮ ᱥᱤᱭᱮᱫ ᱠᱷᱟ ᱟᱵᱮᱱᱟᱜ ᱦᱮᱡ ᱛᱮᱫᱚ ᱥᱟᱨᱟᱫᱤᱱ ᱞᱟᱜᱟᱜᱼᱟ᱾
ᱚ, ᱟᱞ ᱥᱮᱫ, ᱟᱞᱮ ᱥᱮᱫ ᱫᱚ ᱢᱚᱴᱟᱢᱩᱴᱤ ᱢᱤᱫᱴᱟᱝ ᱵᱟᱹᱭᱦᱟᱹᱲ ᱯ ᱤᱭᱟᱹ ᱠᱷᱟᱱ ᱫᱚ ᱟᱬᱜᱚᱭ ᱜᱮᱭᱟ᱾
ᱦᱸ ᱛᱟᱦᱚᱞᱮ ᱢᱟᱱᱮ ᱡᱟᱹᱥᱛᱤ ᱜᱮᱭᱟ᱾ ᱢᱤᱫᱴᱟᱝ ᱵᱟᱹᱭ ᱯᱮᱭᱟ ᱢᱟᱱᱮ ᱥᱚᱢᱚᱭ ᱫᱚ ᱵᱮᱥᱤ ᱫᱚ ᱵᱟᱭ ᱦᱟᱛᱟᱣᱟ᱾
ᱚ ᱯᱮ ᱵᱷᱟᱜᱽ ᱜᱟᱱ ᱢᱟᱱᱮ ᱵᱩᱫ ᱢᱮᱱᱟᱜᱼᱟ᱾ ᱯᱮ ᱵᱷᱟᱜᱽ ᱢᱟᱱᱮ ᱦᱟᱱᱛᱮ ᱨᱮ ᱢᱤᱫ ᱫᱷᱟᱥ, ᱢᱟᱱᱮ ᱟᱹᱰᱤ ᱢᱟᱨᱟᱝ ᱛᱮ ᱮᱨᱤᱭᱟ᱾ ᱟᱨ ᱱᱛᱮᱮᱨᱮ ᱢᱤᱫᱴᱟᱝ ᱟᱹᱰᱤ ᱢᱟᱨᱟᱝ ᱮᱨ ᱟᱨ ᱦᱟᱱᱛᱮ ᱨᱮ ᱢᱤᱫᱴᱟᱝ ᱟᱹᱰᱤ ᱵᱟᱨᱟᱭᱤᱭᱟ᱾ ᱛᱟᱦᱚᱞᱮ ᱢᱚᱴᱟᱢᱩᱴᱤ ᱡᱩᱫᱤ ᱢᱤᱫᱽ ᱫᱤᱱ ᱨᱮ, ᱢᱳᱚᱴᱟᱢᱩᱴᱤ ᱛᱤᱱᱟᱹ ᱢᱚᱬᱮ ᱜᱚᱴᱟᱝ, ᱥᱟᱛᱴᱤ ᱜᱟᱱ ᱫᱚ ᱟᱬᱜᱚᱱ ᱜᱮᱭᱟ ᱯᱩᱨᱟᱹ᱾
ᱚ ᱵᱟᱵᱟ, ᱛᱟᱦᱚᱞᱮ ᱮᱵᱮᱞᱮᱵᱮᱞ ᱜᱮ᱾ ᱠᱳᱱ ᱪᱟᱯ ᱵᱟᱹᱱᱩᱜᱼᱟ᱾ ᱛᱟᱦᱚᱞᱮ ᱢᱟᱱᱮ ᱮᱢᱱᱤ ᱱᱟᱦᱮᱞ ᱯᱟᱨᱥᱚᱱᱟᱞ ᱱᱟᱦᱮᱞ ᱵᱟᱝ ᱛᱟᱦᱮᱸᱱ ᱨᱮᱦᱚᱸ ᱜᱟᱱᱚᱜᱼᱟ, ᱠᱟᱹᱢᱤ ᱫᱚ᱾ ᱯᱟᱨᱚᱢᱚᱜᱼᱟ ᱵᱟᱝ,?
ᱦᱮᱸ ᱠᱟᱹᱢᱤ ᱫᱚ ᱯᱟᱨᱚᱢᱚᱜᱼᱟ᱾ ᱟᱫᱚ ᱠᱟᱹᱡ ᱫᱟᱨᱤᱭᱟᱜ, ᱫᱚ ᱦᱟᱹᱱᱤ ᱱᱤᱭᱟᱜ ᱠᱚ ᱥᱤᱭᱟ ᱛᱚ᱾
ᱦᱮᱸ ᱦᱮᱸ ᱦᱮᱸ,
ᱦᱟᱞᱠᱟ ᱠᱟᱹᱡ ᱫᱟᱹᱨᱤᱜᱼᱟ᱾ ᱵᱮᱥᱤᱣ
ᱟᱨ ᱜᱚᱢᱮ ᱛ ᱟᱲᱮᱞᱟᱜ ᱫᱚ ᱟᱵᱮᱱ ᱜᱮᱵᱮᱱ ᱞᱟᱜᱟᱜᱼᱟ᱾ ᱥᱮ ᱠᱟᱹᱢᱤᱱᱵᱮᱱ ᱞᱟᱜᱟᱣ ᱠᱚᱣᱟ᱾ ᱢᱩᱱᱤᱥ ᱠᱚ᱾
ᱵᱟᱝ ᱜᱚᱢ ᱯᱮ ᱱᱤᱛᱚᱜ ᱫᱚ ᱢᱤᱫᱴᱟᱝ ᱵᱟᱨᱭᱟ, ᱠᱟᱹᱢᱤᱱ ᱢᱟᱱᱮ ᱢᱩᱱᱤᱥ ᱞᱤᱧ ᱞᱟᱜᱟᱣ ᱠᱚᱜᱮᱭᱟ᱾ ᱟᱨ ᱟᱹᱞᱤᱧ ᱦᱚᱸᱞᱤᱧ ᱜᱚᱲᱚ ᱵᱟᱲᱟ ᱠᱚᱜᱮᱭᱟ᱾ ᱟᱨᱠᱤ᱾ ᱟᱲᱮ ᱞᱟᱜ ᱠᱚᱫᱚ ᱦᱮᱸ ᱢᱮᱥᱟ ᱢᱤᱥᱤ ᱾
ᱦᱮᱸ, ᱟᱨ ᱜᱚᱝᱠᱮ ᱱᱮᱛᱟᱨ ᱫᱚ ᱞᱟᱹᱭᱮᱫᱫᱟᱠᱚ ᱵᱟᱝ ᱢᱟ ᱴᱨᱟᱠᱴᱟᱨ ᱨᱮᱦ ᱚᱱᱠᱟᱱᱟᱜ ᱯᱷᱷᱟᱞ ᱩᱰᱠ ᱟᱠᱟᱱᱟ᱾ ᱡᱮ ᱟᱲᱮ ᱞᱟᱜ ᱦᱚᱸ ᱜᱟᱱᱚᱜ ᱠᱟᱱᱟ ᱟᱨᱠᱤ᱾ ᱟᱞᱮ ᱥᱮᱫ ᱫᱚ ᱟᱹᱣᱨᱤ ᱟᱹᱣᱨᱤ ᱦᱤᱡᱩᱜᱼᱟ᱾ ᱟᱫᱚ ᱞᱟᱹᱭ ᱵᱟᱲᱟᱭ ᱫᱟᱠᱚ ᱟᱨᱠᱤ᱾ ᱥᱳᱥᱟᱞ ᱢᱤᱰᱤᱭᱟ ᱠᱷᱚᱡ ᱧᱮᱞ ᱵᱟᱲᱟ ᱦᱩᱭᱩᱜ ᱠᱟᱱᱟ᱾ ᱥᱟᱭ ᱪᱚᱝ ᱱᱟᱥ ᱪᱚᱝ,
ᱦᱮᱸ ᱚᱱᱟ ᱫᱚ ᱦᱟᱜ ᱵᱟᱞᱤᱧ ᱤᱫᱤ ᱫᱟᱲᱮᱭᱟᱜ ᱠᱟᱱᱟ᱾ ᱠᱤᱱᱛᱩ ᱚᱱᱟ ᱡᱟᱦᱟᱸ ᱴᱨᱟᱠᱴᱟᱨ ᱢᱮᱱᱟᱜ ᱟᱥᱮ ᱚᱱᱟ ᱴᱠᱴᱟᱨ ᱴᱟᱠᱴᱟᱨ ᱛᱮᱜᱮ ᱡᱩᱫᱤ ᱫᱷᱟᱨᱮ ᱫᱷᱟᱨᱮ ᱧᱚᱜ ᱛᱮ ᱥᱤᱭᱟᱭ ᱥᱮ ᱚᱱᱟ ᱫᱚ ᱟᱲᱮ ᱞᱟᱜ ᱵᱟᱝ ᱦᱩᱭᱩᱜᱼᱟ᱾
ᱦᱚ ᱚᱸᱻ
ᱫᱷᱟᱨᱮ ᱫᱷᱟᱨᱮ ᱧᱚᱜ ᱛᱮ ᱡᱩᱫᱤ ᱥᱤᱭᱟᱜᱼᱟᱭ᱾
ᱦᱮᱸ ᱦᱮᱸ, ᱟᱨ ᱨᱩᱴᱟᱨ ᱛᱚ ᱱᱮᱛᱟᱨ ᱫᱚ ᱵᱟᱝ?
ᱦᱮᱸ ᱨᱩᱴᱟᱨ ᱛᱮ᱾
ᱟᱫᱚ ᱢᱟᱱᱮ ᱫᱷᱟᱨᱮ ᱫᱚ ᱪᱟᱞᱟᱜ ᱜᱮᱭᱟ ᱞᱟᱦᱟᱮᱫᱚ ᱠᱮᱡᱩᱭᱮᱞ ᱛᱟᱦᱮᱸ ᱠᱟᱱᱛᱮ ᱢᱟᱱᱮ ᱫᱷᱟᱨᱮ ᱩᱱᱟᱹᱜ ᱵᱟᱝ ᱥᱜ ᱠᱟᱱ ᱛᱟᱦᱮᱸᱫ ᱱᱤᱛᱚᱜ ᱫᱚ ᱟᱫᱚ ᱯᱷᱳᱨ ᱦᱩᱭᱞᱟᱨ ᱩᱰᱩᱜ ᱟᱠᱟᱱᱟ ᱥᱮ ᱚᱱᱟ ᱫᱷᱟᱨᱟ ᱛᱮ ᱦᱚᱸ ᱤᱫᱤ ᱫᱟᱲᱮᱭᱟᱜᱼᱟ
ᱦᱮᱸ ᱟᱨ ᱟᱹᱰᱤ ᱡᱩᱛ ᱵᱷᱤᱛᱟᱹ ᱪᱷᱟᱴᱟᱣ ᱞᱮᱱᱟ ᱜᱮ ᱯᱮᱞᱮᱱ ᱠᱚᱜ ᱠᱟᱱᱟ ᱟᱹᱰᱤ ᱡᱩᱛ ᱠᱚ ᱪᱷᱟᱴᱟᱣᱟᱜ ᱠᱟᱱᱟ
ᱦᱮᱸ ᱛᱚ ᱚᱱᱟ ᱠᱟᱛᱮ ᱞᱮᱧ ᱞᱟᱹᱭᱮᱫᱟ
ᱵᱮᱥᱤ ᱪᱷᱟᱴᱟᱣ ᱵᱟᱝ ᱦᱩᱭᱩᱜᱼᱟ
ᱛᱚ ᱟᱯᱮ ᱥᱮᱫ ᱫᱚ ᱤᱭᱟᱹ ᱠᱚᱫᱚ ᱵᱟᱠᱚ ᱤᱫᱤ ᱜᱮᱛᱮ ᱯᱟᱣᱟᱨ ᱰᱤᱞᱟᱨ ᱠᱚ
ᱯᱟᱣᱟᱨ ᱴᱮᱞᱟᱨ ᱫᱚ ᱩᱱᱟᱹᱜ ᱫᱚ ᱵᱟᱹᱱᱩᱜ ᱛᱟᱣᱟ ᱵᱟᱝ ᱩᱱᱟᱜ ᱪᱟᱹᱞᱩ ᱵᱟᱹᱱᱩᱜ ᱚᱱᱠᱟᱞᱟᱨ ᱥᱮᱫ ᱢᱤᱫᱴᱟᱝ ᱵᱟᱨ ᱢᱮᱱᱟᱜ ᱛᱟᱠᱚ ᱚᱱᱟ ᱜᱚᱱ ᱠᱚ ᱢᱤᱫᱮᱱ ᱠᱷᱮᱛ ᱵᱮᱱ ᱥᱤᱭᱟ ᱟᱨ ᱵᱟᱹᱲᱤᱡᱚᱜᱼᱟ ᱢᱤᱫᱴᱮᱱ ᱠᱷᱮᱛ ᱵᱮᱱ ᱥᱤᱭᱟ ᱵᱟᱹᱲᱤᱡᱚᱜ ᱮ ᱠᱟᱨᱚᱱᱛᱮ ᱚᱱᱟ ᱫᱚ ᱡᱚᱛᱚ ᱠᱚ ᱟᱹᱠᱷᱨᱤᱧ ᱪᱟᱵᱟᱣ ᱟᱠᱟᱫᱼᱟ ᱡᱚᱛᱚ ᱱᱤᱛᱚᱜ ᱯᱷᱳᱨ ᱦᱩᱭᱞᱟᱨ ᱜᱮ ᱡᱟᱛᱚ ᱢᱮᱱᱟᱜᱼᱟ ᱯᱷᱳᱨ ᱦᱩᱭᱞᱟᱨ
ᱦᱮᱸ ᱴᱨᱟᱠᱴᱟᱨ ᱫᱚ ᱦᱚᱯᱚᱱ ᱦᱚᱯᱚᱱ ᱛᱚ ᱟᱫᱚ ᱢᱟᱨᱟᱝ ᱢᱟᱨᱟᱝ ᱵᱟᱹᱫᱽ ᱫᱚ ᱥᱚᱢᱚᱭ ᱞᱟᱜᱟᱜᱼᱟ ᱟᱨᱠᱤ
ᱦᱮᱸ ᱦᱮᱸ ᱦᱮᱸ ᱟᱫᱚ ᱚᱱᱟ ᱫᱚ ᱛᱟᱲᱟᱢ ᱦᱩᱭᱩᱜᱼᱟ ᱫᱚᱢᱮ ᱛᱚ ᱦᱮᱱ ᱴᱮᱠᱴᱟᱨ ᱫᱚ ᱵᱟᱨ ᱴᱮᱞᱟᱨ ᱫᱚ ᱦᱮ ᱥᱮ
ᱦᱮᱸ ᱦᱮᱸ ᱦᱮᱸ
ᱦᱮᱸ ᱥᱤ ᱦᱚᱲ ᱦᱚᱸ ᱞᱟᱸᱜᱟᱜᱟᱭ ᱟᱨᱠᱤ ᱛᱤᱱᱟᱹᱜ ᱥᱤᱭᱟ ᱮᱠᱞᱟ ᱛᱮᱫᱚ
ᱦᱮᱸ ᱵᱟᱨ ᱦᱚᱲ ᱡᱩᱫᱤ ᱠᱤᱱ ᱛᱟᱦᱮᱱᱟ ᱚᱲᱟᱜ ᱯᱚᱠᱠᱷᱮ ᱫᱚ ᱴᱷᱤᱠ ᱫᱚ ᱴᱷᱤᱠ ᱜᱮᱭᱟ ᱢᱮᱱᱛᱮ ᱫᱚ ᱵᱟᱝ
ᱦᱮᱸ ᱴᱷᱤᱠ ᱜᱮᱭᱟ ᱦᱮᱸ ᱚᱲᱟᱜ ᱯᱠᱷᱮ ᱫᱚ ᱟᱹᱰᱤ ᱱᱟᱯᱟᱭᱟ ᱜᱚᱝᱠᱮ
ᱚᱲᱟᱜ ᱯᱚᱠᱠᱷᱮ ᱫᱚ ᱱᱤᱡᱮ ᱛᱮᱜᱮᱢ ᱥᱤᱭᱟ ᱟᱨᱠᱤ
ᱦᱮᱸ ᱦᱮᱸ
ᱟ ᱴᱟᱮ ᱟᱛᱩᱨ ᱨᱮ ᱢᱮᱱᱟᱭᱟ ᱩᱱᱠᱩ ᱫᱚ ᱟᱠᱚᱣᱟᱜ ᱜᱮᱛᱚ ᱢᱮᱱᱟᱜᱼᱟ ᱟᱫᱚ ᱟᱫᱚ ᱟᱠᱩ ᱛᱮᱜᱮ ᱠᱚ ᱥᱤᱭᱟ ᱟᱨᱠᱤᱱ ᱵᱟᱨ ᱦᱚᱲ ᱟᱨ ᱢᱤᱫ ᱦᱚᱲ ᱟᱨ ᱢᱤᱫᱴᱟᱝ ᱜᱤᱫᱽᱨᱟᱹ ᱢᱮᱱᱟᱭᱟ ᱟᱛᱳ ᱨᱤᱱᱤᱡ ᱜᱮ ᱮᱴᱟᱜ ᱦᱚᱲᱤᱡ ᱟᱨᱠᱤ ᱩᱱᱤ ᱟᱨ ᱢᱤᱫ ᱴᱟᱝ ᱫᱟᱫᱩ ᱢᱮᱱᱟᱭᱟ ᱩᱠᱤᱱ ᱵᱟᱨ ᱦᱚᱲ ᱛᱮᱜᱮ ᱠᱤᱱ ᱥᱤᱭᱟ ᱛᱚ ᱯᱟᱣᱟᱨ ᱴᱤᱞᱟᱨ ᱢᱮᱱᱟᱜ ᱟ ᱛᱚ ᱠᱚᱱᱚ ᱪᱟᱯ ᱵᱟᱹᱱᱩᱜᱼᱟ
ᱦᱮᱸ ᱜᱚᱝᱠᱮ ᱛᱚ ᱥᱤᱢ ᱫᱮᱥᱤ ᱥᱤᱢ ᱠᱚᱢ ᱫᱚᱦᱚ ᱵᱟᱲᱟ ᱟᱠᱟᱫ ᱠᱚᱣᱟᱵᱮᱱ ᱥᱮ ᱵᱟᱝ?
ᱫᱮᱥᱤ ᱥᱤᱢ ᱠᱚᱫᱚ ᱵᱟᱝ ᱫᱚᱦᱚ ᱦ ᱟᱠᱟᱱᱟ ᱢᱟᱢ ᱢᱟᱢᱟ ᱚᱲᱟᱜ ᱨᱮᱜᱮ ᱫᱚᱦᱚ ᱦᱩᱠ ᱦᱟᱸᱜ ᱥᱤᱢ ᱫᱚ ᱦᱟᱸᱜ ᱵᱟᱨᱭᱟ
ᱚ ᱚ
ᱟᱨ ᱢᱟᱨᱟᱝ ᱥᱤᱢ ᱫᱚ ᱦᱟᱸᱜ ᱞᱤᱧ ᱫᱚᱦᱚ ᱞᱮᱫ ᱠᱤᱱᱟᱹ ᱵᱟᱨᱭᱟ ᱠᱟᱞᱚᱴ ᱼᱼ ᱱᱩᱠᱤᱱ ᱜᱚᱡ ᱠᱤᱱᱟ ᱟᱹᱰᱤ ᱫᱤᱱ ᱨᱮ ᱛᱟᱨᱯᱚᱨᱮ ᱟᱨᱚ ᱢᱤᱫᱴᱟᱝ ᱞᱤᱧ ᱟᱹᱜᱩ ᱞᱮᱫ ᱛᱟᱦᱮᱸᱜ ᱥᱟᱹᱲᱤ
ᱦᱮ
ᱩᱱᱤ ᱦᱚᱸ ᱱᱟᱹᱰᱨᱮ ᱵᱷᱩᱜᱟᱹᱜ ᱮᱱ ᱛᱟᱭᱟ ᱟᱫᱚ ᱩᱱᱤ ᱦᱚᱸ ᱱᱟᱹᱰᱨᱤ ᱵᱷᱩᱜᱟᱹᱮᱱ ᱛᱟᱭᱟ ᱜᱚᱡ ᱮᱱᱟᱭ ᱦᱟᱯᱮ ᱟᱫᱚ ᱟᱹᱣᱨᱤ ᱞᱤᱧ ᱟᱜᱩ ᱠᱚᱣᱟ ᱟᱹᱜᱩ ᱠᱚᱣᱟᱞᱤᱧ ᱦᱟᱸᱜ ᱱᱚᱜᱼᱚᱭ ᱡᱟᱹᱯᱩᱫ ᱠᱚ ᱠᱟᱹᱡ ᱯᱟᱨᱚᱢ ᱧᱚᱜ ᱦᱚᱪᱚᱭᱮᱜᱼᱟ
ᱥᱤᱢ ᱠᱚᱵᱚᱱ ᱛᱩᱯᱩᱜ ᱵᱟᱲᱟ ᱠᱚᱜᱮᱭᱟ ᱛᱚ ᱯᱚᱨᱚᱵᱽ ᱯᱟᱹᱞᱠᱟᱹ ᱡᱮ ᱨᱟᱹᱥᱠᱟᱹ
ᱛᱚᱯᱩᱫ ᱵᱟᱲᱟ ᱠᱚᱜᱮᱭᱟᱞᱮᱧ
ᱦᱮᱸᱛᱚ ᱛᱩᱯᱩᱜ ᱛᱚ ᱞᱟᱜᱟᱜ ᱜᱮᱭᱟ ᱯᱷᱩᱨᱛᱤ ᱡᱟ ᱜᱮ ᱟᱨᱠᱤ ᱠᱷᱟᱨᱟᱯ ᱡᱤᱱᱤᱥ ᱠᱟᱱ ᱨᱮᱦᱚᱸ ᱟ ᱠᱮᱭᱟᱵᱟᱨ ᱨᱟᱹᱥᱠᱟᱹ ᱛᱚ ᱢᱟᱡᱷᱮ ᱥᱟᱡᱷᱮ ᱫᱚ ᱰᱮᱞᱤ ᱵᱟᱝ ᱨᱮᱦᱚᱸ ᱯᱚᱨᱚᱵ ᱼᱼ
ᱦᱮᱸ ᱰᱮᱞᱤ ᱠᱷᱚᱱ ᱦᱮᱸ ᱟᱹᱞᱤᱧ ᱫᱚ ᱢᱟᱡᱷᱮ ᱥᱟᱡᱮ ᱜᱮ ᱞᱤᱧ ᱪᱟᱞᱟᱜᱼᱟ ᱢᱟᱨᱟᱝ ᱢᱟᱨᱟᱝ ᱢᱟᱨᱟᱝ ᱯᱟᱲᱦᱟᱣ ᱠᱚᱨᱮ ᱟᱨᱠᱤ
ᱦᱮᱸ ᱦᱮᱸ ᱦᱮᱸ
ᱢᱟᱡᱷᱮ ᱢᱚᱫᱡᱷᱮ ᱢᱟᱱᱮ ᱟᱞᱤᱧ ᱫᱚ ᱪᱮᱫ ᱟᱫᱚ ᱢᱟᱡᱮ ᱢᱚᱫᱽᱫᱷᱮ ᱫᱚ ᱵᱚᱞᱛᱮ ᱪᱮᱫ ᱢᱟᱨᱟᱝ ᱢᱟᱨᱟᱝ ᱡᱟᱦᱟᱸ ᱨᱮ ᱫᱷᱟᱢᱟᱠᱟ ᱠᱚ ᱦᱩᱭᱩᱜᱼᱟ ᱡᱮᱢᱚᱱ ᱠᱩᱲᱤ ᱞᱟᱠᱷ ᱴᱟᱠᱟ ᱠᱩᱲᱤ ᱞᱟᱠᱷ ᱫᱚᱥ ᱞᱟᱠᱷ
ᱦᱮᱸ ᱦᱮᱸ
ᱚᱱᱟ ᱠᱚᱨᱮ ᱥᱮᱬᱟ ᱥᱟᱺᱰᱤᱞᱤᱧ ᱤᱫᱤ ᱠᱚᱣᱟ ᱟᱨᱠᱤ ᱟᱬᱜᱚ ᱠᱚᱣᱟᱞᱤᱧ ᱵᱟᱠᱷᱟᱱ ᱫᱚ ᱟᱹᱞᱤᱧ ᱫᱚ ᱤ ᱮᱢᱱᱤ ᱛᱮᱫᱚ ᱵᱟᱞᱤᱧ ᱛᱩᱯᱩᱜ ᱵᱟᱲᱟ ᱠᱚᱣᱟ
ᱚ ᱜᱚᱝᱠᱮ ᱥᱮᱬᱟ ᱥᱟᱺᱰᱤ ᱪᱮᱫᱠᱟ ᱡᱩᱫᱤ ᱵᱮᱱ ᱯᱟᱹᱦᱩᱲ ᱵᱟᱲᱟ ᱠᱷᱟᱱᱡ ᱡᱚᱢ ᱨᱮ ᱢᱚᱡᱟ ᱵᱩᱡᱷᱟᱹᱜ-ᱟ ᱥᱮ ᱮᱢᱱᱤ ᱵᱟᱨᱚᱥᱚ ᱯᱚᱱᱫᱨᱚᱥᱚ ᱨᱮᱱ ᱜᱮᱠᱚ ᱵᱷᱟᱜᱮᱭᱟ᱾
ᱢᱚᱡᱟ ᱫᱚ ᱢᱚᱡᱟ ᱵᱩᱡᱷᱟᱹᱜᱼᱟ ᱟᱫᱚ ᱠᱩᱪᱤ ᱚᱱᱟ ᱵᱚᱭᱮᱥ ᱨᱮᱭᱟᱜ ᱠᱩᱪᱤ ᱥᱟᱺᱰᱤ ᱡᱩᱫᱤ ᱚᱠᱟᱞᱮᱠᱟ ᱵᱤᱱ ᱯᱟᱲᱟᱣᱮᱭᱟ ᱡᱩᱫᱤ ᱠᱩᱪᱤ ᱧᱚᱜᱤᱡ ᱥᱟᱺᱰᱤ ᱵᱤᱱ ᱯᱟᱲᱟᱣᱮᱭᱟ ᱛᱟᱦᱚᱞᱮ ᱠᱷᱟᱱ ᱴᱷᱤᱠ ᱫᱚ ᱴᱷᱤᱠ ᱜᱮᱭᱟ ᱩᱱᱠᱩᱣᱟᱜ ᱫᱚ ᱢᱟᱱᱮ ᱱᱚᱨᱚᱢ ᱫᱚ ᱱᱚᱨᱚᱢ ᱜᱮᱭᱟ ᱟᱨ ᱵᱚᱭᱮᱥ ᱧᱚᱜ ᱥᱤᱢ ᱠᱚᱫᱚ ᱟᱨᱠᱤ ᱠᱟᱹᱡ ᱠᱮᱴᱮᱡᱽ ᱧᱚᱜ ᱜᱮ ᱛᱟᱠᱚᱣᱟ ᱡᱤᱞ ᱠᱮᱴᱮᱡᱽ ᱫᱚᱨᱠᱟᱨᱚᱼᱟ
ᱦᱮᱸ ᱦᱮᱸ ᱦᱮᱸ ᱜᱚᱝᱠᱮ ᱢᱟᱱᱮ ᱟᱞᱮᱱ ᱫᱤᱱ ᱛᱩᱯᱩᱜ ᱫᱚ ᱛᱩᱯᱩᱜ ᱠᱚ ᱟᱨᱠᱤ ᱟᱵᱮᱱ ᱡᱟᱦᱟᱸ ᱵᱮᱱ ᱞᱟᱹᱭ ᱠᱮᱫᱟ ᱵᱚᱲᱚ ᱵᱚᱲᱚ ᱥᱟᱺᱰᱤ ᱚᱱᱠᱟᱱ ᱠᱚᱫᱚ ᱵᱟᱝ ᱫᱮᱥᱤ ᱥᱟᱺᱰᱤ ᱟᱨᱠᱤ ᱯᱚᱱᱫᱚᱨᱚᱥᱚ ᱟᱴᱷᱚᱨᱚᱥᱚ ᱫᱩ ᱠᱮᱡᱤ ᱫᱷᱟᱹᱵᱤᱡ ᱛᱩᱯᱩᱜ ᱵᱟᱲᱟ ᱦᱩᱭ ᱟᱠᱟᱱᱟ ᱟᱨᱠᱤ
ᱚᱦᱚ
ᱢᱟᱱᱮ ᱡᱚᱢ ᱨᱮᱦᱚᱸ ᱢᱚᱡᱟ ᱠᱚ ᱵᱩᱡᱷᱟᱹᱜᱼᱟ᱾
ᱦᱮᱸ ᱩᱱᱠᱩ ᱫᱚ ᱟᱹᱰᱤ ᱡᱩᱛ ᱜᱚᱝᱠᱮ ᱩᱱᱠᱩ ᱫᱚ ᱪᱮᱫ ᱤᱧ ᱢᱮᱱᱟ᱾
ᱦᱮᱸ
ᱟᱰᱤ ᱡᱩᱛ ᱠᱚ ᱵᱩᱡᱷᱟ. ᱜᱼᱟ ᱩᱱᱠᱩ ᱫᱚ
ᱢᱟᱱᱮ ᱥᱤᱢ ᱫᱚ ᱱᱤᱡᱮ ᱦᱚᱸ ᱪᱟᱥ ᱫᱚ ᱦᱩᱭᱠᱟᱱᱟ ᱟᱨᱠᱤ ᱵᱚᱨᱥᱟ ᱠᱚᱨᱮᱫ ᱵᱚᱨᱥᱟ ᱞᱟᱦᱟᱨᱮ ᱠᱟᱹᱴᱤᱡᱽ ᱡᱚᱢ ᱠᱚ ᱦᱩᱭᱩᱜᱼᱟ ᱫᱮᱥᱤ ᱠᱟᱞᱚᱴ ᱟᱨ ᱵᱚᱨᱥᱟ ᱨᱮ ᱪᱟᱥ ᱨᱮ ᱟᱬᱜᱚᱱ ᱦᱩᱭᱩᱜᱼᱟ ᱚᱱᱠᱟ ᱞᱮᱠᱟ ᱟᱨᱠᱤ
ᱚ ᱛᱟᱦᱮ ᱫᱮᱥᱤ ᱪᱟᱥ ᱵᱟᱲᱟ ᱠᱟᱜ
ᱦᱮᱸ ᱜᱚᱝᱠᱮ ᱫᱮᱥᱤ ᱥᱤᱢ ᱫᱚ ᱢᱮᱱᱟᱜ ᱠᱚᱣᱟ ᱟᱨᱠᱤ
ᱚ
ᱢᱟ. ᱞᱤ ᱨᱮᱱ ᱫᱚ ᱢᱚᱴᱟᱢᱩᱴᱤ ᱡᱚᱛᱚ ᱜᱮ ᱢᱮᱱᱟᱜ ᱠᱚᱣᱟ ᱥᱤᱢ ᱥᱩᱠ ᱥᱩᱠᱨᱤ ᱥᱩᱠᱨᱤ ᱫᱚ ᱵᱟᱝ ᱥᱤᱢ ᱢᱮᱨᱚᱢ ᱰᱟᱹᱝᱨᱤ ᱡᱚᱛᱚᱜᱮ ᱢᱮᱱᱟᱜ ᱠᱚᱣᱟ
ᱟᱪᱪᱷᱟ ᱟᱪᱪᱷᱟ
ᱢᱟᱱᱮ ᱵᱮᱨ ᱫᱤᱥᱚᱢ ᱠᱟᱱᱟᱞᱤᱧ ᱥᱮ ᱟᱫᱚ ᱢᱟᱱᱮ ᱟᱹᱛᱤᱧ ᱫᱤᱭᱟ. ᱫᱚ ᱚᱥᱩᱵᱤᱫᱟ ᱫᱚ ᱵᱟᱝ ᱦᱩᱭᱩᱜᱼᱟ᱾ ᱵᱚᱨᱥᱟ ᱫᱤᱱ ᱦᱚᱸ ᱡᱩᱫᱤ ᱜᱚᱴᱟ ᱦᱳᱲᱩ ᱠᱚ ᱨᱚᱦᱚᱭ ᱠᱮᱫᱟ ᱥᱟᱵ ᱠᱟᱜ ᱵᱮᱱ ᱟᱨ ᱵᱤᱨ ᱨᱮᱵᱮᱱ ᱤᱫᱤ ᱠᱷᱟᱹᱲ ᱞᱮᱠᱚ ᱠᱷᱟᱱ ᱵᱟᱥ ᱯᱟᱫᱟ ᱯᱟᱛ ᱡᱚᱢ ᱠᱟᱛᱮᱫ ᱜᱮ ᱞᱟᱡᱽ ᱫᱚ ᱵᱤᱜ ᱛᱟᱠᱚᱣᱟ ᱟᱨ ᱠᱤ
ᱦᱮᱸ ᱞᱟᱡᱽ ᱠᱚ ᱵᱤᱜᱛᱟᱠᱚᱣᱟ ᱮᱠᱫᱚᱢ ᱴᱷ
ᱦᱮᱸ ᱟᱫᱚ ᱜᱚᱝᱠᱮ ᱢᱟᱱᱮ ᱦᱚᱲ ᱛᱟᱦᱮᱸ ᱫᱚᱨᱠᱟᱨᱚᱜᱼᱟ ᱵᱟᱹᱲᱛᱤ ᱢᱤᱫ ᱦᱚᱲ
ᱦᱮᱸ ᱦᱮᱸ ᱡᱟᱦᱟᱸ ᱛᱮ ᱠᱤ ᱢᱟᱱᱮ ᱯᱮᱲᱟ ᱚᱲᱟᱜ ᱠᱚ ᱵᱟᱢ ᱪᱟᱞᱟᱣ ᱠᱚᱜᱼᱟ ᱮᱠᱮᱞᱟ ᱦᱚᱲ ᱛᱚ ᱵᱟᱨ ᱦᱚᱲ ᱜᱟᱱᱮᱢ ᱛᱟᱦᱮᱱᱟ ᱛᱟᱦᱚᱞᱮ ᱠᱷᱟᱱ ᱵᱟᱨ ᱦᱚᱲ ᱧᱚᱜ ᱜᱟᱱ ᱡᱩᱫᱤᱢ ᱛᱟᱦᱮᱱᱟ ᱛᱟᱦᱚᱞᱮ ᱠᱷᱟᱱ ᱴᱷᱤᱠ ᱜᱮᱮᱭᱟ
ᱦᱮᱸ ᱚᱱᱟ ᱜᱮ ᱡᱟᱞᱟ ᱫᱚ ᱟᱫᱚ ᱱᱤᱡᱮᱨᱮᱱ ᱫᱚ ᱢᱟᱱᱮ ᱠᱤᱨᱤᱧ ᱠᱟᱛᱮ ᱢᱟᱱᱮ ᱱᱤᱡᱮᱱ ᱡᱩᱫᱤ ᱚᱲᱟᱜ ᱨᱮᱱ ᱡᱤᱱᱤᱥᱮ ᱛᱟᱦᱮᱸᱱᱟ ᱡᱚᱠᱷᱚᱱ ᱛᱚᱠᱷᱚᱱ ᱯᱚᱨᱽ ᱯᱟᱹᱨ ᱠᱚᱨᱮ ᱜᱚᱡᱽ ᱠᱮᱫᱮᱭᱟᱵᱮᱱ ᱠᱚᱴᱚ ᱵᱟᱝ ᱵᱩᱡᱟ ᱡᱚᱠᱷᱚᱱ ᱜᱮ ᱩᱱᱤ ᱡᱤᱱᱤᱥ ᱜᱮᱵᱤᱱ ᱠᱤᱨᱤᱧᱮᱭᱟ ᱯᱚᱭᱥᱟ ᱫᱮᱭᱚ ᱟᱫᱚ ᱯᱚᱭᱥᱟ ᱯᱟᱹᱛᱤ ᱨᱮᱱᱟᱜ ᱵᱮᱯᱟᱨ ᱠᱟᱱᱟ᱾ ᱛᱚ ᱚᱠᱟᱨᱮᱵᱚᱱ ᱧᱟᱢᱟ ᱟᱨ ᱱᱤᱡᱮᱨᱮᱱ ᱠᱷᱟᱱ ᱫᱚ ᱢᱮᱱᱟᱭᱟ ᱜᱚᱡᱮ ᱢᱟ ᱡᱚᱢᱮᱭᱟᱵᱚᱱ ᱥᱮ ᱵᱟᱝ
ᱦᱮᱸ ᱛᱚ ᱮᱠᱫᱚᱢ ᱴᱷᱤᱠ ᱛᱚ ᱥᱩᱠᱨᱤ ᱠᱚᱫᱚ ᱢᱟᱨᱟᱝ ᱢᱟᱨᱟᱝ ᱥᱩᱠᱨᱤ ᱥᱮ ᱩᱱᱠᱩ ᱫᱤᱥᱤ ᱠᱚᱵᱤᱱ ᱟᱹᱥᱩᱞ ᱠᱟᱜ ᱠᱚᱣᱟ
ᱫᱮᱥᱤ ᱠᱚᱜᱮ ᱜᱚᱝᱠᱮ
ᱚ ᱟᱪᱪᱷᱟ
ᱢᱟᱱᱮ ᱵᱮᱥᱤ ᱟᱹᱥᱩᱞ ᱫᱚ ᱵᱟᱝ ᱦᱩᱭ ᱟᱠᱟᱱ ᱫᱚ ᱢᱟᱱᱮ ᱮᱢᱱᱤ ᱟᱢᱵᱟᱵᱚᱛᱤ ᱨᱮ ᱜᱚᱡ ᱚᱱᱠᱟ ᱟᱨᱠᱤ ᱯᱚᱨᱚᱵᱽ ᱯᱚᱨ ᱠᱚᱨᱮ ᱢᱤᱫᱴᱮᱱ ᱠᱷᱟᱹᱥᱤ ᱥᱩᱠᱨᱤ ᱢᱮᱱᱟᱭᱟ ᱫᱮᱥᱤ ᱩᱱᱤ ᱡᱚᱢ ᱞᱟᱹᱜᱤᱫ ᱟᱨ ᱡᱚᱢ ᱞᱟᱹᱜᱤᱫ ᱫᱚ ᱦᱮᱸ ᱦᱟᱹᱠᱩ ᱫᱚ ᱵᱟᱠᱚ ᱡᱤᱞ ᱵᱟᱠᱚ ᱦᱟᱛᱟᱣ ᱞᱟᱹᱜᱤᱫ ᱫᱚ ᱩᱱᱠᱩ ᱦᱟᱭᱵᱨᱤᱰ ᱥᱩᱠᱨᱤ ᱡᱩᱫᱤ ᱵᱚᱱ ᱫᱚᱦᱚ ᱠᱚᱣᱟ ᱥᱮ ᱩᱱᱠᱩ ᱫᱚ ᱟᱫᱚ ᱵᱟᱠᱚ ᱠᱷᱡᱽᱫᱟᱨ ᱵᱟᱠᱚ ᱦᱩᱭᱩᱜᱼᱟ᱾ ᱩᱱᱠᱩ ᱫᱚ ᱮᱱᱠᱟᱱ ᱜᱟᱹᱰᱤ ᱵᱟᱹᱞᱤ ᱡᱟᱦᱟᱸ ᱠᱚ ᱦᱤᱡᱩᱜᱼᱟ ᱩᱱᱠᱩ ᱟᱹᱠᱷᱨᱤᱧ ᱟᱠᱚ ᱦᱩᱭᱩᱜᱼᱟ᱾
ᱦᱮᱸ ᱛᱚ
ᱦᱮᱸ ᱟᱨ ᱜᱟᱹᱰᱤ ᱵᱷᱟᱹᱭ ᱟᱹᱠᱷᱨᱤᱧ ᱢᱟᱭ ᱛᱚ ᱜᱚᱢᱠᱮ ᱥᱩᱠᱨᱤ ᱵᱚᱦᱚᱜ ᱡᱟᱦᱟᱸ ᱥᱤᱵᱤᱞᱟ ᱚᱱᱟ ᱨᱮᱱᱟᱜ ᱥᱟᱵ ᱫᱚ ᱛᱟᱦᱚᱞᱮ ᱟᱫᱚ ᱵᱟᱝ ᱛᱟᱦᱮᱸ ᱞᱮᱱᱟ ᱛᱚ